ᱦᱮᱞᱳ᱾
ᱦᱮᱸ ᱫᱟᱫᱟ ᱞᱟᱹᱭ ᱵᱤᱱ᱾
ᱦᱩᱸ ᱱᱟᱯᱟᱭ ᱜᱮᱭᱟᱵᱤᱱ᱾
ᱦᱮᱸ ᱱᱟᱯᱟᱭ ᱵᱟᱲᱟ ᱜᱮ ᱟᱨ ᱟᱹᱵᱤᱱ ᱫᱚ᱾
ᱟᱹᱞᱤᱧ ᱦᱚᱸ ᱱᱤᱛ ᱫᱚ ᱚᱱᱠᱟ ᱫᱚ ᱦᱟᱸᱜ ᱱᱟᱯᱟᱭ ᱜᱮ᱾
ᱟᱨ ᱚᱲᱟᱜ ᱦᱚᱲ ᱠᱚᱫᱚ᱾
ᱦᱮᱸ ᱚᱲᱟᱜ ᱦᱚᱲ ᱠᱚᱦᱚᱸ ᱱᱤᱛᱚᱜ ᱫᱚ ᱱᱟᱯᱟᱭ ᱵᱟᱲᱟ ᱜᱮ ᱦᱟᱸᱜ ᱡᱚᱛᱚ ᱦᱚᱲ ᱜᱮ᱾
ᱦᱩᱸ ᱟᱫᱚ ᱱᱤᱛᱚᱜ ᱫᱚ ᱪᱮᱫ ᱠᱚᱵᱤᱱ ᱪᱤᱠᱟᱹᱭ ᱫᱟ᱾
ᱪᱤᱠᱟᱹ ᱡᱚᱢ ᱵᱟᱲᱟ ᱠᱚ ᱡᱚᱛᱚ ᱜᱮ ᱦᱩᱭ ᱟᱠᱟᱱᱟ ᱪᱮᱫ ᱦᱚᱸ ᱵᱟᱝᱜᱮ ᱱᱤᱛᱚᱜ ᱫᱚ᱾ ᱳᱭ ᱢᱟᱴᱷ ᱥᱮᱫ ᱠᱟᱹᱴᱤᱡ ᱦᱮᱡ ᱦᱩᱭ ᱟᱠᱟᱱᱟ ᱟ ᱠᱷᱮᱞᱳᱜ ᱠᱟᱱᱟ ᱠᱚ ᱟᱫᱚ ᱢᱮᱱᱠᱷᱟᱱ ᱛᱮᱦᱮᱧ ᱫᱚ ᱟᱹᱞᱤᱧ ᱫᱚ ᱵᱟᱹᱞᱤᱧ ᱠᱷᱮᱞᱳᱜ ᱠᱟᱱᱟ ᱟᱫᱚ ᱫᱩᱲᱩᱵ ᱠᱟᱱᱟᱞᱤᱧ ᱢᱟᱴᱷ ᱥᱟᱭᱤᱰ ᱠᱚᱨᱮ᱾
ᱚ ᱟᱫᱚ ᱪᱟᱥ ᱠᱟᱹᱢᱤ ᱠᱚᱫᱚ ᱚᱠᱟᱞᱮᱠᱟ ᱮᱛᱚᱦᱚᱵ ᱮᱱᱟ ᱥᱮ ᱵᱟᱝ᱾
ᱪᱟᱥ ᱠᱟᱹᱢᱤ ᱫᱚ ᱟᱹᱣᱨᱤ ᱮᱛᱚᱦᱚᱵᱚᱜᱼᱟ ᱢᱟᱱᱮ ᱱᱚᱣᱟ ᱡᱟᱦᱟᱸ ᱥᱮᱨᱢᱟ ᱡᱟᱹᱲᱤ ᱠᱚ ᱠᱤᱪᱷᱩ ᱠᱚᱢ ᱠᱷᱟᱹᱛᱤᱨ
ᱦᱩᱸ
ᱟᱯᱮ ᱥᱮᱫ ᱫᱚ ᱪᱮᱫ ᱞᱮᱠᱟ ᱮᱛᱚᱦᱚᱵ ᱠᱟᱱᱟ
ᱵᱟᱝ ᱟᱞᱮ ᱥᱮᱫ ᱦᱚᱸ ᱟᱣᱨᱤᱭᱟ ᱫᱚᱥᱫᱤᱱ ᱯᱚᱨᱮ ᱮᱛᱚᱦᱚᱵᱚᱜᱼᱟ
ᱚᱱᱠᱟ ᱥᱮᱨᱢᱟ ᱡᱟᱲᱤ ᱨᱮᱱᱟᱜ ᱚᱥᱩᱵᱤᱫᱟ ᱠᱷᱟᱹᱛᱤᱨ ᱜᱮ ᱦᱚᱭᱛᱳ ᱵᱟᱝ ᱮᱛᱚᱦᱚᱵ ᱟᱠᱟᱱᱟ
ᱥᱮᱨᱢᱟ ᱡᱟᱹᱲᱤ ᱦᱚᱸ ᱦᱸᱚᱜᱼᱚᱭ ᱠᱤᱪᱷᱩ ᱫᱤᱱ ᱢᱟᱲᱟᱝ ᱜᱮᱛᱚ ᱚᱱᱮ ᱡᱟᱹᱲᱤ ᱵᱟᱲᱟ ᱠᱮᱫᱟᱭ ᱟᱫᱚ ᱞᱟᱦᱟ ᱛᱮ ᱛᱮᱢᱟ ᱚᱱᱠᱟ ᱵᱟᱭ ᱡᱟᱹᱲᱤ ᱵᱟᱲᱟ ᱠᱟᱫᱟ ᱟᱫᱚ ᱱᱚᱜᱼᱚᱭ ᱫᱟᱜ ᱡᱟᱹᱲᱤ ᱨᱮᱜᱮ ᱛᱚᱞᱟ ᱠᱚ ᱜᱤᱰᱤ ᱵᱟᱲᱟ ᱦᱩᱭ ᱠᱟᱱᱟ ᱟᱫᱚ ᱱᱟᱦᱟᱜ ᱦᱟᱨᱟᱜᱼᱟ ᱦᱟᱸᱜ ᱠᱤᱪᱷᱩ ᱫᱤᱱ ᱯᱚᱨ ᱠᱷᱟᱡ ᱜᱮ ᱟᱫᱚ ᱠᱚ ᱨᱚᱦᱚᱭ ᱟ
ᱦᱩᱸ ᱦᱩᱸ ᱦᱩᱸ
ᱟᱫᱚ ᱚᱱᱛᱮ ᱫᱚ ᱚᱠᱟ ᱞᱮᱠᱟ ᱟᱵᱚ ᱱᱚᱜᱼᱚᱭ ᱚᱠᱟ ᱟᱭᱳ ᱟᱲᱟᱝ ᱛᱮ ᱵᱚᱱ ᱨᱚᱲ ᱮᱫᱟ ᱚᱱᱟ ᱠᱚᱛᱮ ᱠᱚ ᱚᱞ ᱯᱟᱲᱦᱟᱜ ᱠᱟᱱᱟ ᱥᱮ ᱵᱟᱝ ᱟ ᱚᱞ ᱪᱤᱠᱤ ᱠᱚᱛᱮ
ᱦᱩᱸ ᱚᱞ ᱯᱟᱲᱦᱟᱜ ᱫᱚ ᱯᱟᱲᱦᱟᱜ ᱠᱟᱱ ᱜᱮᱭᱟ ᱠᱚ ᱢᱮᱱᱠᱷᱟᱱ ᱱᱚᱣᱟ ᱟᱞᱮ ᱥᱩᱯᱩᱨ ᱥᱩᱨ ᱥᱩᱯᱩᱨ ᱠᱚᱨᱮ ᱫᱚ ᱦᱟᱸᱜ ᱚᱱᱠᱟ ᱦᱟᱸᱜ ᱤᱥᱠᱩᱞ ᱠᱚᱫᱚ ᱵᱟᱪᱩᱜᱼᱟ ᱢᱮᱱᱠᱷᱟᱱ ᱮᱴᱟᱜ ᱠᱚᱨᱮ ᱚᱱᱠᱟ ᱯᱟᱲᱦᱟᱜ ᱠᱟᱱ ᱜᱮᱭᱟ ᱠᱚ ᱯᱟᱲᱦᱟᱣ ᱫᱚ ᱱᱚᱣᱟ ᱠᱚᱨᱮᱱ ᱱᱚᱣᱟ ᱠᱚᱨᱮᱱ ᱜᱤᱫᱽᱨᱟᱹ ᱠᱚᱦᱚᱸ
ᱟᱨ ᱟᱹᱵᱤᱱ ᱫᱚ ᱚᱞ ᱪᱤᱠᱤ ᱚᱞ ᱠᱚᱫᱚ ᱵᱤᱱ ᱵᱟᱲᱟᱭ ᱟ ᱥᱮ ᱵᱟᱝ ᱚᱞ ᱯᱟᱲᱦᱟᱣ ᱠᱟᱱᱟ ᱵᱤᱱ ᱥᱮ ᱵᱟᱝᱟ ᱚᱱᱟ ᱠᱚᱛᱮ
ᱢᱟᱱᱮ ᱚᱞ ᱯᱟᱲᱦᱟᱣ ᱫᱚ ᱟᱹᱞᱤᱧ ᱦᱚᱸ ᱯᱟᱲᱦᱟᱜ ᱫᱚᱞᱤᱧ ᱯᱟᱲᱦᱟᱜ ᱠᱟᱱ ᱜᱮᱭᱟ ᱢᱮᱱᱠᱷᱟᱱ ᱚᱱᱟ ᱛᱮᱫᱚ ᱵᱟᱹᱞᱤᱧ ᱯᱟᱲᱦᱟᱣ ᱟᱠᱟᱱᱟ ᱟᱹᱞᱤᱧ ᱦᱚᱸ ᱱᱤᱛᱚᱜ ᱫᱚ ᱚᱱᱟ ᱫᱚ ᱯᱟᱲᱦᱟᱣ ᱠᱚᱫᱚ ᱦᱟᱸᱜ ᱞᱤᱧ ᱵᱟᱹᱜᱤ ᱧᱚᱜ ᱟᱠᱟᱫᱟ ᱯᱟᱲᱦᱟᱜ ᱠᱟᱱ ᱛᱟᱦᱮᱱ ᱜᱮᱭᱟ ᱞᱤᱧ ᱢᱮᱱᱠᱷᱟᱱ ᱚᱱᱟ ᱠᱚᱫᱚ ᱦᱟᱸᱜ ᱯᱳᱭᱞᱳ ᱫᱚ ᱜᱚᱜᱚ ᱵᱟᱵᱟ ᱜᱮᱛᱚ ᱡᱟᱦᱟᱸ ᱞᱮᱠᱟ ᱦᱟᱸᱜ ᱦᱚᱨ ᱰᱟᱦᱟᱨ ᱮ ᱩᱫᱩᱜ ᱟ. ᱵᱤᱱ ᱠᱟᱱᱟ ᱦᱳᱭ ᱥᱮ ᱵᱟᱝ
ᱦᱮᱸ ᱦᱮᱸ
ᱦᱩᱸ ᱟᱫᱚ ᱢᱮᱱᱠᱷᱟᱱ ᱱᱚᱛᱮ ᱦᱚᱸ ᱯᱳᱭᱞᱳ ᱫᱚ ᱱᱚᱝᱠᱟ ᱤᱥᱠᱩᱞ ᱠᱚᱦᱚᱸ ᱵᱟᱭ ᱛᱟᱦᱮᱸ ᱠᱟᱱᱟ ᱛᱟᱦᱞᱮ ᱚᱱᱟ ᱠᱚ ᱟᱫᱚ ᱩᱱ ᱫᱚ ᱚᱱᱟ ᱠᱚᱸᱦᱚ ᱚᱱᱟ ᱠᱚᱛᱮ ᱫᱚ ᱦᱳᱭᱛᱚ ᱚᱱᱟ ᱞᱟᱭᱤᱱ ᱛᱮ ᱵᱟᱝ ᱠᱚ ᱤᱫᱤ ᱠᱟᱫ ᱞᱤᱧᱟᱹ ᱟᱫᱚ ᱦᱳᱭᱛᱚ ᱡᱟᱦᱟᱸ ᱵᱟᱝᱞᱟ ᱢᱤᱰᱤᱭᱟᱢ ᱥᱮ
ᱦᱮᱸ ᱢᱮᱱᱠᱷᱟᱱ ᱱᱤᱛᱚᱜ ᱢᱟ ᱟᱨ ᱚᱞ ᱪᱤᱠᱤ ᱠᱚᱛᱮ ᱚᱞ ᱯᱟᱲᱦᱟᱣ ᱠᱚᱦᱚᱸ ᱮᱛᱚᱦᱚᱵ ᱟᱠᱟᱱᱟ ᱟᱫᱚ ᱟᱵᱚ ᱦᱚᱸᱵᱚᱱ ᱠᱩᱨᱩᱢᱩᱴᱩᱭ ᱢᱟ ᱡᱮ ᱡᱟᱥᱛᱤ ᱠᱟᱭᱛᱮ ᱟᱵᱚᱣᱟᱜ ᱚᱞ ᱟᱭᱳ ᱟᱲᱟᱝ ᱛᱮᱜᱮ ᱚᱞ ᱪᱤᱠᱤ ᱯᱟᱹᱨᱥᱤ ᱛᱮᱜᱮ ᱵᱚᱱ ᱯᱟᱲᱦᱟᱜ ᱢᱟ ᱟᱨ ᱪᱮᱥᱴᱟᱭ ᱟᱵᱚᱱ ᱡᱟᱦᱟᱸᱭ ᱟᱵᱚ ᱱᱤᱛ ᱱᱟᱣᱟ ᱯᱤᱲᱦᱤ ᱠᱚ ᱦᱤᱡᱩᱜᱼᱟ ᱩᱱᱠᱩ ᱠᱚᱦᱚᱸ ᱡᱮᱢᱚᱱ ᱟᱵᱚ ᱵᱚᱱ ᱪᱮᱫ ᱦᱚᱪᱚ ᱫᱟᱲᱮ ᱟᱠᱚ ᱢᱟ ᱚᱞ ᱪᱤᱠᱤ ᱛᱮ ᱮᱴᱟᱜ ᱯᱟᱹᱨᱥᱤ ᱛᱮᱫᱚ ᱵᱟᱝ ᱡᱮ ᱚᱞ ᱪᱤᱠᱤ ᱛᱮ ᱚᱞ ᱯᱟᱲᱦᱟᱣ ᱠᱟᱛᱮ ᱦᱚᱸ ᱞᱟᱯᱷᱟᱝ ᱴᱷᱟᱶ ᱨᱮᱫᱚ ᱪᱟᱞᱟᱣ ᱫᱚ ᱜᱟᱱᱚᱜ ᱜᱮᱭᱟ
ᱦᱮᱸ ᱦᱮᱸ ᱢᱮᱱᱠᱷᱟᱱ ᱚᱱᱮ ᱛᱚᱞᱤᱧ ᱞᱟᱹᱭ ᱠᱮᱫ ᱟ. ᱞᱤᱧ ᱢᱟ ᱚᱱᱮ ᱜᱚᱜᱚᱼ ᱵᱟᱵᱟ ᱜᱮ ᱡᱟᱦᱟᱸ ᱦᱚᱨ ᱛᱮ ᱡᱟᱦᱟᱸ ᱦᱚᱨ ᱰᱟᱦᱟᱨ ᱮ ᱩᱫᱩᱜ ᱟ. ᱵᱤᱱ ᱚᱱᱟ ᱜᱮᱛᱚ ᱦᱟᱸᱜ ᱵᱮᱱ ᱠᱩᱨᱩᱢᱩᱴᱩᱭᱟ ᱥᱮ
ᱮᱠᱷᱟᱱ ᱱᱤᱛᱚᱜ ᱦᱚᱸ ᱧᱮᱞᱚᱜ ᱠᱟᱱᱟ ᱟᱵᱚᱨᱮᱱ ᱜᱚᱜᱚ ᱵᱟᱵᱟ ᱠᱚ ᱞᱟᱹᱭᱟ ᱠᱚ ᱡᱮ ᱚᱞ-ᱪᱤᱠᱤᱛᱮ ᱚᱞ ᱯᱟᱲᱦᱟᱣ ᱠᱟᱛᱮᱫ ᱪᱮᱫ ᱦᱩᱭᱩᱜᱼᱟ ᱢᱮᱱᱠᱷᱟᱱ ᱩᱱᱠᱩ ᱫᱚ ᱵᱟᱠᱚ ᱵᱟᱲᱟᱭᱟ ᱡᱮ ᱱᱚᱣᱟ ᱛᱮᱦᱚᱸ ᱚᱞ ᱯᱟᱲᱦᱟᱣ ᱠᱟᱛᱮ ᱟᱵᱚ ᱡᱟᱦᱟᱱᱼᱟᱜ ᱜᱮ ᱥᱤᱠᱷᱱᱟᱹᱛ ᱥᱮ ᱡᱟᱦᱟᱱᱟᱜ ᱜᱮ ᱞᱟᱯᱷᱟᱝ ᱴᱷᱟᱶ ᱨᱮ ᱪᱟᱞᱟᱣ ᱠᱟᱛᱮᱫ ᱟᱵᱚ ᱡᱟᱦᱟᱱᱼᱟᱜ ᱵᱚᱱ ᱪᱤᱠᱟᱹ ᱫᱟᱲᱮᱭᱟᱜᱼᱟ ᱢᱮᱱᱛᱮ
ᱦᱮᱸ ᱠᱟᱛᱷᱟ ᱠᱚᱵᱤᱱ ᱞᱟᱹᱭ ᱮᱫᱟ ᱞᱟᱹᱭ ᱫᱚ ᱚᱱᱟ ᱫᱚ ᱚᱵᱚᱭᱥᱳ ᱫᱚᱨᱠᱟᱨ ᱠᱟᱱ ᱜᱮᱭᱟ ᱟᱵᱚᱣᱟᱜ ᱡᱮ ᱦᱮᱛᱩ ᱟᱭᱳ ᱟᱲᱟᱝ ᱛᱮᱫᱚ ᱚᱞᱚᱜ ᱯᱟᱲᱦᱟᱣ ᱫᱚ
ᱦᱮᱸ
ᱟᱫᱚ ᱛᱟᱦᱚᱞᱮ ᱱᱤᱛᱚᱜ ᱫᱚ ᱚᱱᱛᱮ ᱫᱚ ᱪᱮᱫ ᱯᱚᱨᱚᱵᱽ ᱠᱚ ᱥᱮ ᱵᱩᱨᱩ ᱵᱚᱸᱜᱟ ᱠᱚ ᱱᱤᱛᱚᱜ ᱫᱚ ᱵᱚᱸᱜᱟᱭ ᱜᱮᱫᱚ ᱟᱫᱚ ᱚᱱᱛᱮ ᱫᱚ ᱵᱩᱨᱩ ᱠᱚ ᱢᱮᱱᱟᱜ ᱟᱥᱮ ᱵᱟᱝ ᱟᱫᱚ ᱵᱩᱨᱩ ᱵᱚᱸᱜᱟ ᱠᱚ ᱦᱩᱭ ᱵᱟᱲᱟᱜ ᱚᱱᱟ ᱥᱟᱶ
ᱵᱩᱨᱩ ᱵᱚᱸᱜᱟ ᱢᱟ ᱚᱱᱮ ᱦᱚᱞᱟ ᱢᱟᱱᱫᱷᱮᱨ ᱯᱟᱨᱚᱢᱮᱱ ᱜᱮᱭᱟ ᱞᱟᱹᱴᱩᱠᱤ ᱵᱩᱨᱩ ᱵᱚᱸᱜᱟ ᱚᱱᱛᱮ ᱫᱚ ᱱᱤᱭᱟᱹ ᱥᱮᱨᱢᱟ ᱫᱚ ᱵᱟᱝ ᱪᱟᱞᱟᱣ ᱦᱩᱭ ᱟᱠᱟᱱᱟ ᱪᱟᱞᱟᱣ ᱫᱚ ᱟᱫᱚ ᱱᱚᱛᱮ ᱫᱚ ᱟᱞᱮ ᱫᱚ ᱵᱤᱨ ᱫᱤᱥᱚᱢ ᱫᱚ ᱵᱤᱨ ᱫᱤᱥᱚᱢ ᱠᱟᱱ ᱜᱮᱭᱟᱞᱮ
ᱦᱮᱸ
ᱤᱠᱷᱟᱹᱱ ᱵᱤᱨ ᱵᱩᱨᱩ ᱫᱚ ᱟᱞᱮ ᱫᱚ ᱟᱹᱰᱤ ᱟᱹᱰᱤ ᱢᱚᱡᱽ ᱜᱮᱞᱮ ᱠᱩᱥᱤᱭᱟᱜᱼᱟ ᱚᱠᱟ ᱡᱩᱫᱤ ᱯᱷᱟᱸᱠᱟ ᱡᱟᱭᱜᱟ ᱞᱮ ᱥᱮᱱᱚᱜᱼᱟ ᱥᱮ ᱚᱱᱟ ᱫᱚ ᱵᱮᱥ ᱵᱟᱝ ᱵᱩᱡᱷᱟᱹᱜᱼᱟ ᱚᱱᱠᱟ ᱫᱟᱨᱮ ᱱᱟᱹᱲᱤ ᱟᱞᱮ ᱢᱟ ᱧᱮᱞ ᱦᱮᱣᱟ ᱟᱠᱟᱱᱟ ᱞᱮ ᱥᱮ
ᱟᱫᱚ ᱫᱟᱫᱟ ᱟᱵᱚᱣᱟᱜ ᱥᱟᱱᱛᱟᱲ ᱥᱟᱶᱛᱟ ᱨᱮᱢᱟ ᱢᱮᱱᱟᱜᱼᱟ ᱡᱮ ᱥᱮᱫᱟᱭ ᱠᱷᱚᱱᱟᱜ ᱜᱮ ᱟᱵᱚᱨᱮᱱ ᱦᱟᱯᱲᱟᱢ ᱠᱚ ᱥᱮᱸᱫᱽᱨᱟ ᱠᱟᱨᱠᱟ ᱠᱚᱠᱚ ᱥᱮᱱᱦᱮᱡ ᱥᱮᱱ ᱵᱟᱲᱟ ᱟᱠᱟᱱᱟ ᱛᱚ ᱫᱟᱫᱟ ᱟᱯᱮ ᱫᱚ ᱥᱮᱸᱫᱽᱨᱟ ᱠᱚᱯᱮ ᱪᱟᱞᱟᱣ ᱵᱟᱲᱟᱜ ᱜᱮᱭᱟ ᱥᱮ ᱵᱟᱝ
ᱪᱟᱞᱟᱣ ᱫᱚ ᱟᱞᱮᱭᱟᱜ ᱵᱤᱨ ᱠᱚ ᱵᱚᱞᱮ ᱪᱟᱞᱟᱜᱼᱟ ᱢᱮᱱᱠᱷᱟᱱ ᱞᱟᱹᱴᱩ ᱵᱤᱨ ᱠᱚ ᱫᱚ ᱦᱟᱸᱜ ᱚᱱᱠᱟ ᱫᱚ ᱥᱮᱱ ᱵᱟᱲᱟ ᱟᱠᱟᱱ ᱜᱮᱭᱟ ᱠᱚ ᱟᱨᱥ ᱚᱱᱠᱟ ᱞᱟᱹᱴᱩ ᱠᱚᱫᱚ ᱢᱮᱱᱠᱷᱟᱱ ᱱᱤᱡᱮ ᱫᱚ ᱦᱟᱸᱜ ᱚᱱᱠᱟ ᱫᱚ ᱵᱟᱝ ᱥᱮᱱ ᱦᱩᱭ ᱠᱟᱱᱟ᱾ ᱛᱚ ᱢᱚᱱᱮ ᱫᱚ ᱢᱮᱱᱟᱜᱼᱟ ᱢᱚᱱᱮ ᱫᱚ ᱢᱮᱱᱟᱜᱼᱟ ᱡᱮ ᱢᱟᱱᱮ ᱚᱱᱟᱜ ᱦᱚᱸ ᱢᱤᱫ ᱫᱷᱟᱣ ᱫᱚᱧ ᱥᱮᱱ ᱵᱤᱰᱟᱹᱣ ᱤᱫᱤᱭᱟ᱾
ᱦᱮᱸ ᱪᱟᱞᱟᱜ ᱦᱚᱸ ᱞᱟᱹᱠᱛᱤ ᱠᱟᱱ ᱜᱮᱭᱟ ᱪᱮᱫᱟᱜ ᱥᱮ ᱟᱵᱚᱨᱮᱱ ᱡᱟᱦᱟᱸᱭ ᱦᱟᱯᱲᱟᱢ ᱠᱚ ᱩᱱᱠᱩ ᱫᱚ ᱱᱚᱝᱠᱟ ᱥᱮᱸᱫᱽᱨᱟ ᱠᱟᱨᱠᱟ ᱠᱟᱛᱮ ᱜᱮ ᱟᱵᱚ ᱫᱚ ᱡᱚᱢᱟᱜ ᱠᱚ ᱥᱮ ᱤᱭᱟᱹ ᱠᱚᱵᱚᱱ ᱧᱟᱢ ᱟᱠᱟᱫᱟ ᱟᱨ ᱱᱤᱛ ᱟᱵᱚ ᱠᱟᱹᱡ ᱵᱚᱱ ᱞᱟᱦᱟ ᱥᱮᱱᱮᱱ ᱠᱷᱟᱡ ᱡᱮ ᱟᱵᱚᱣᱟᱜ ᱥᱮᱸᱫᱽᱨᱟ ᱠᱚᱵᱚᱱ ᱦᱤᱲᱤᱧᱟ ᱚᱱᱟ ᱢᱚᱛᱚ ᱵᱟᱝ ᱥᱮ ᱚᱱᱟ ᱫᱚ ᱟᱵᱚᱣᱟᱜ ᱟᱹᱨᱤ-ᱪᱟᱹᱞᱤ ᱥᱮ ᱟᱵᱚᱣᱟᱜ ᱞᱟᱭ ᱞᱟᱠᱪᱟᱨ ᱠᱚᱨᱮ ᱜᱮ ᱯᱟᱲᱟᱜ ᱠᱟᱱᱟ
ᱦᱚᱸ ᱚᱵᱚᱥᱳᱭ ᱚᱱᱟ ᱢᱟ ᱴᱷᱤᱠ ᱜᱮᱵᱤᱱ ᱞᱟᱹᱭᱮᱫᱟ ᱢᱟᱱᱮ ᱡᱟᱦᱟᱸ ᱱᱤᱛᱚᱜ ᱪᱟᱞᱟᱜ ᱠᱟᱱᱟ ᱚᱱᱟ ᱦᱚᱸ ᱠᱚᱨᱟᱣ ᱫᱚᱨᱠᱟᱨ ᱚᱛᱷᱚᱪᱚ ᱡᱟᱦᱟᱸ ᱢᱟᱱᱮ ᱡᱟᱦᱟᱸ ᱞᱟᱦᱟ ᱠᱚ ᱠᱚᱨᱟᱣ ᱟᱠᱟᱫᱼᱟ ᱦᱟᱯᱲᱟᱢ ᱠᱚ ᱡᱟᱦᱟᱸ ᱞᱮᱠᱟᱛᱮ ᱟᱠᱚ ᱡᱤᱭᱚᱱ ᱠᱚ ᱠᱷᱟᱸᱰᱟᱣ ᱚᱱᱠᱟ ᱦᱚᱸ ᱟᱵᱚ ᱠᱤᱱᱛᱩ ᱠᱚᱨᱟᱣ ᱫᱚᱨᱠᱟᱨ ᱠᱟᱱ ᱜᱮᱭᱟ᱾
ᱦᱮᱸ ᱟᱫᱚ ᱱᱚᱜᱼᱚᱭ ᱟᱸ ᱢᱟᱜ ᱢᱚᱬᱮ ᱠᱚ ᱟᱨ ᱵᱟᱦᱟ ᱯᱚᱨᱚᱵᱽ ᱠᱚᱨᱮ ᱤᱱᱟᱹ ᱠᱚ ᱪᱟᱞᱟᱣ ᱵᱟᱲᱟᱜ ᱠᱚᱫᱚ ᱥᱮᱸᱫᱽᱨᱟ ᱠᱚ᱾ ᱟᱫᱚ ᱦᱩᱭ ᱵᱟᱲᱟᱜ ᱜᱮᱭᱟ ᱥᱮ ᱵᱟᱝ ᱚᱱᱛᱮ?
ᱦᱮᱸ ᱦᱮᱸ ᱦᱩᱭᱩᱜᱼᱟ ᱦᱮᱸ ᱚᱱᱟ ᱦᱮᱸ ᱚᱱᱟ ᱠᱚᱫᱚᱞᱤᱧ ᱥᱮᱱ ᱵᱟᱲᱟ ᱠᱟᱱᱟ ᱢᱮᱱᱠᱷᱟᱱ ᱡᱟᱦᱟᱸ ᱞᱟᱹᱴᱩ ᱞᱟᱹᱴᱩ ᱵᱩᱨᱩ ᱠᱚ ᱚᱱᱠᱟ ᱥᱮᱸᱫᱽᱨᱟ ᱠᱚ ᱪᱟᱞᱟᱜᱼᱟᱥᱮ ᱡᱟᱦᱟᱸ ᱱᱮᱰᱟ ᱢᱟᱦᱟ ᱫᱤᱱ ᱠᱚ ᱛᱟᱦᱮ ᱮᱱᱛᱮᱫ᱾
ᱦᱩᱸ
ᱦᱳᱭ ᱦᱳᱭᱛᱳ ᱟᱡᱚᱫᱤᱭᱟᱹ ᱵᱩᱨᱩ ᱥᱮᱸᱫᱽᱨᱟ ᱥᱮ ᱫᱚᱞᱢᱟ ᱵᱩᱨᱩ ᱥᱮᱸᱫᱽᱨᱟ ᱚᱱᱮ ᱚᱱᱟ ᱠᱚᱫᱚ᱾
ᱟᱫᱚ ᱟᱯᱮ ᱥᱮᱫ ᱮᱸ ᱥᱟᱠᱨᱟᱛ ᱠᱚᱫᱚ ᱚᱠᱟ ᱞᱮᱠᱟ ᱠᱚ ᱢᱟᱱᱟᱣ ᱵᱟᱲᱟᱭ ᱜᱮᱭᱟ ᱯᱤᱴᱷᱟᱹ ᱵᱟᱲᱟᱭ ᱜᱮᱭᱟ ᱠᱚ ᱥᱮ ᱵᱟᱝ-ᱟ?
ᱦᱮᱸ ᱥᱟᱠᱨᱟᱛ ᱢᱟᱱᱟᱣ ᱜᱮᱭᱟ ᱠᱚ ᱢᱮᱱᱠᱷᱟᱱ ᱥᱟᱠᱨᱟᱛ ᱠᱷᱚᱡᱟᱜ ᱫᱚ ᱡᱟᱦᱟᱸ ᱵᱟᱦᱟ ᱥᱚᱨᱚᱦᱟᱭ ᱵᱚᱱ ᱢᱮᱛᱟᱣᱟᱜ ᱠᱟᱱᱟ ᱮᱱᱛᱮᱫ ᱢᱟᱱᱮ ᱚᱱᱟ ᱚᱱᱟ ᱫᱚ ᱵᱮᱥᱤ ᱠᱚ ᱢᱟᱱᱟᱣᱟ ᱥᱟᱠᱨᱟᱛ ᱫᱚ ᱢᱟᱱᱟᱣ ᱜᱮᱭᱟ ᱠᱚ ᱢᱟᱱᱟᱣ ᱫᱚ ᱵᱮᱥ ᱜᱮ ᱦᱩᱭᱩᱜᱼᱟ ᱦᱩᱭ ᱫᱚ ᱢᱮᱱᱠᱷᱟᱱ ᱚᱱᱟ ᱠᱷᱚᱱ ᱟᱨᱦᱚᱸ ᱡᱟᱹᱥᱛᱤ ᱡᱮ
ᱥᱚᱨᱦᱟᱭ ᱵᱚᱸᱜᱟ ᱠᱚ ᱢᱟᱱᱟᱣᱟ ᱥᱚᱨᱦᱟᱭ ᱯᱚᱨᱚᱵᱽ ᱟᱫᱚ ᱥᱚᱨᱦᱟᱭ ᱯᱚᱨᱚᱵᱽ ᱢᱟ ᱞᱟᱹᱭᱟᱠᱚ ᱦᱟᱛᱤ ᱦᱟᱛᱤ ᱞᱮᱠᱟᱱ ᱯᱚᱨᱚᱵᱽ ᱠᱟᱱᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣ ᱟᱠᱟᱫᱟ ᱟᱯᱮᱥᱮᱫ ᱫᱚ ᱢᱚᱬᱮ ᱥᱤᱧ ᱢᱚᱬᱮ ᱧᱤᱫᱟᱹ ᱯᱮ ᱢᱟᱱᱟᱣᱟ ᱥᱮ ᱚᱱᱟ ᱠᱷᱚᱱᱟᱜ ᱦᱚᱸ ᱵᱟᱹᱲᱛᱤ ᱥᱮ ᱟᱨᱦᱚ ᱚᱱᱟ ᱠᱷᱚᱱᱟᱜ ᱠᱚᱢ
ᱢᱚᱬᱮ ᱥᱤᱧ ᱢᱚᱬᱮ ᱧᱤᱫᱟᱹ ᱫᱚ ᱢᱚᱴᱟ ᱢᱩᱴᱤ ᱠᱤᱪᱷᱩ ᱥᱮᱨᱢᱟ ᱞᱟᱦᱟ ᱫᱚᱠᱚ ᱢᱟᱱᱟᱣ ᱟᱹᱜᱩᱭᱮᱫ ᱛᱟᱦᱮᱱ ᱜᱮᱭᱟ᱾
ᱦᱮᱸ
ᱦᱩᱭᱱᱟ ᱡᱟᱠ ᱫᱚᱥ ᱵᱟᱨᱚ ᱵᱚᱪᱷᱚᱨ ᱢᱟᱲᱟᱝ ᱫᱚ ᱚᱱᱠᱟ ᱦᱩᱭᱩᱜ ᱠᱟᱱ ᱛᱟᱦᱮᱱ ᱜᱮᱭᱟ᱾
ᱦᱸ
ᱢᱮᱱᱠᱷᱟᱱ ᱟᱵᱤᱱ ᱦᱚᱸ ᱱᱤᱛᱚᱜ ᱵᱤᱱ ᱧᱮᱞᱮᱫ ᱜᱮᱭᱟ ᱱᱤᱛᱚᱜ ᱫᱚ ᱚᱞᱚᱜ ᱯᱟᱲᱦᱟ ᱡᱩᱜᱽ᱾ ᱦᱮᱸᱥᱮ?
ᱦᱮᱸ ᱦᱮᱸ
ᱚᱠᱚᱭ ᱫᱚ ᱚᱞᱚᱜ ᱯᱟᱲᱦᱟᱜ ᱠᱷᱟᱹᱛᱤᱨ ᱦᱚᱭᱛᱳ ᱢᱚᱬᱮ ᱥᱤᱧ ᱵᱟᱭ ᱛᱟᱦᱮᱸ ᱫᱟᱲᱮᱭᱟᱜ ᱠᱟᱱᱟ ᱚᱲᱟᱜ ᱨᱮᱫᱚ᱾ ᱚᱠᱚᱭ ᱫᱚᱭ ᱪᱟᱠᱨᱤ ᱨᱮ ᱪᱟᱠᱨᱤ ᱠᱷᱟᱛᱤᱨ᱾ ᱠᱷᱟᱹᱛᱤᱨ ᱵᱟᱭ ᱛᱟᱦᱮᱸ ᱫᱟᱲᱮᱭᱟᱜ ᱠᱟᱱᱟ ᱚᱠᱚᱭ ᱫᱚ ᱪᱮᱫ ᱮ ᱠᱟᱹᱢᱤᱭᱮᱫᱟ ᱩᱱᱤ ᱚᱱᱟ ᱠᱷᱟᱹᱛᱤᱨ ᱵᱟᱭ ᱛᱟᱦᱮᱸ ᱫᱟᱲᱮᱭᱟᱜ ᱠᱟᱱᱟ ᱱᱚᱣᱟ ᱟᱹᱛᱩ ᱫᱤᱥᱚᱢ ᱨᱮ ᱚᱠᱚᱭ ᱫᱚ ᱵᱟᱡᱟᱨᱼᱮ ᱪᱟᱞᱟᱜ ᱠᱟᱱᱟ ᱢᱮᱱᱠᱷᱟᱱ ᱚᱱᱮ ᱢᱚᱬᱮ ᱥᱤᱧ ᱢᱚᱬᱮ ᱧᱤᱫᱟᱹ ᱫᱚ ᱵᱟᱝ ᱦᱩᱭᱩᱜ ᱠᱟᱱᱟ ᱯᱩᱱ ᱥᱤᱧ ᱯᱩᱱ ᱧᱤᱫᱟᱹ ᱫᱚ ᱦᱩᱭᱩᱜ ᱠᱟᱱᱟ ᱟᱫᱚ
ᱦᱮᱸ ᱢᱮᱱᱠᱷᱟᱱ ᱫᱟᱫᱟ ᱟᱵᱚ ᱢᱟ ᱮᱸ ᱪᱟᱹᱠᱨᱤ ᱠᱟᱱᱟ ᱵᱚᱱ ᱚᱞᱚᱜ ᱯᱟᱲᱦᱟᱣ ᱠᱟᱱᱟ ᱵᱚᱱ ᱢᱮᱱᱠᱷᱟᱱ ᱟᱵᱚᱣᱟᱜ ᱡᱮ ᱱᱚᱣᱟ ᱥᱮᱨᱢᱟ ᱨᱮ ᱢᱤᱫ ᱫᱷᱟᱣ ᱦᱤᱡᱩᱜᱼᱟ ᱟᱫᱚ ᱚᱱᱟ ᱯᱚᱨᱚᱵᱽ ᱠᱚᱨᱮ ᱫᱚ ᱛᱟᱦᱮᱸ ᱦᱚᱸ ᱫᱚᱨᱠᱟᱨ ᱞᱟᱹᱠᱛᱤ ᱠᱟᱱᱟ ᱠᱤᱱᱛᱩ ᱢᱮ ᱱᱤᱛᱚᱜ ᱧᱮᱞᱚᱜ ᱠᱟᱱᱟ ᱡᱮ ᱟᱯᱮ ᱥᱮᱫ ᱵᱟᱝ ᱚᱱᱠᱟ ᱵᱟᱝ ᱨᱮᱦᱚᱸ ᱢᱮᱱᱠᱷᱟᱱ ᱟᱞᱮ ᱥᱮᱫ ᱫᱚ ᱟᱸ ᱢᱚᱬᱮ ᱥᱤᱧ ᱢᱚᱬᱮ ᱧᱤᱫᱟᱹ ᱠᱷᱚᱱᱟᱜ ᱦᱚᱸ ᱵᱟᱲ ᱛᱤ ᱪᱮᱫᱟᱜ ᱥᱮ ᱥᱚᱦᱚᱨᱟᱭ ᱯᱚᱨᱚᱵᱽ ᱠᱚᱨᱮ ᱢᱟ ᱦᱟᱺᱰᱤ ᱠᱚᱢᱟ ᱠᱚ ᱫᱚᱦᱚᱭ ᱜᱮᱭᱟ᱾ ᱟᱫᱚ ᱦᱟᱺᱰᱤ ᱯᱟᱹᱣᱨᱟᱹ ᱛᱤᱱ ᱵᱷᱚᱨ ᱵᱟᱝ ᱮᱸ ᱪᱟᱵᱟᱜᱼᱟ ᱤᱱ ᱵᱷᱚᱨ ᱟᱵᱚᱣᱟᱜ ᱯᱚᱨᱚᱵᱽ ᱦᱚᱸ ᱵᱟᱝ ᱪᱟᱵᱟᱜ ᱜᱮᱭᱟ ᱡᱟᱦᱟᱸ ᱱᱤᱛᱚᱜ ᱧᱮᱞᱚᱜ ᱠᱟᱱᱟ᱾
ᱦᱩᱸ ᱦᱩᱸ ᱦᱩᱸ ᱟᱨ ᱦᱮᱸ ᱯᱩᱱᱥᱤᱧ ᱯᱩᱱᱱᱤᱫᱟᱹ ᱫᱚ ᱟᱹᱰᱤ ᱡᱟᱠ ᱡᱚᱢᱚᱠ ᱜᱮ ᱦᱩᱭᱩᱜᱼᱟ᱾ ᱟᱫᱚ ᱚᱱᱮ ᱢᱟᱱᱮ ᱱᱚᱣᱟ ᱠᱚᱢᱟ ᱵᱟᱦᱟ ᱥᱚᱦᱨᱟᱭ ᱠᱚᱨᱮ ᱢᱟ ᱟᱵᱚᱱ ᱢᱟ ᱧᱮᱞ ᱟᱠᱟᱫ ᱜᱮᱭᱟᱵᱤᱱ ᱥᱮ ᱧᱮᱞᱮᱫ ᱜᱮᱭᱟᱵᱚᱱ ᱥᱮ ᱱᱚᱣᱟ ᱢᱟ ᱟᱵᱚᱣᱟᱜ ᱢᱮᱱᱟᱜ ᱜᱮᱭᱟ ᱡᱮ ᱫᱟᱹᱭ, ᱛᱮᱧᱟᱝ, ᱦᱟᱛᱚᱢ, ᱠᱩᱢᱟᱹᱝ ᱱᱩᱠᱩ ᱠᱚ ᱡᱚᱛᱚ ᱵᱚᱱ ᱱᱮᱣᱛᱟ ᱠᱚᱣᱟ᱾ ᱦᱮᱸ ᱟᱫᱚ ᱱᱩᱠᱩ ᱠᱚ ᱱᱚᱝᱠᱟ ᱩᱱᱟᱹᱜ ᱫᱤᱱ ᱵᱟᱝᱠᱚ ᱛᱟᱦᱮᱱ ᱠᱟᱱᱟ ᱛᱚ ᱡᱚᱛᱚ ᱟᱛᱳ ᱠᱚᱨᱮᱱ ᱢᱮᱱᱠᱷᱟᱱ ᱚᱱᱮ ᱮᱠᱞᱟᱛᱮ ᱚᱱᱟ ᱨᱟᱹᱥᱠᱟᱹ ᱡᱚᱝ ᱢᱟᱱᱮ ᱨᱟᱹᱥᱠᱟᱹ ᱥᱟᱺᱦᱤᱡ ᱵᱟᱝ ᱵᱩᱡᱷᱩᱜ ᱢᱚᱡᱽᱥᱟᱦᱤᱡ ᱵᱟᱝ ᱵᱩᱡᱷᱟᱹᱣᱼᱟ ᱩᱱᱠᱩ ᱡᱩᱫᱤ ᱥᱟᱶ ᱨᱮᱠᱚ ᱛᱟᱦᱮᱱᱟ ᱛᱟᱦᱚᱞᱮ ᱟᱨᱚ ᱵᱮᱥ ᱵᱩᱡᱟᱹᱜᱼᱟ ᱟᱫᱚ ᱚᱱᱮ ᱞᱟᱹᱭ ᱠᱮᱫ ᱞᱮᱠᱟᱭᱞᱤᱧ ᱩᱱᱠᱩ ᱫᱚᱭᱛ ᱚᱠᱚᱭ ᱫᱚᱭ ᱪᱟᱹᱠᱨᱤᱭᱮᱫᱟᱭ ᱚᱠᱚᱭ ᱫᱚ ᱜᱤᱫᱽᱨᱟᱹ ᱤᱥᱠᱩᱞ ᱨᱮ ᱯᱟᱲᱦᱟᱜ ᱠᱟᱱᱟ ᱚᱱᱟ ᱠᱷᱟᱹᱛᱤᱨ ᱩᱱᱠᱩ ᱵᱟᱝᱠᱚ ᱛᱟᱦᱮᱱ ᱠᱟᱱᱟ ᱥᱮ ᱟᱫᱚ ᱚᱱᱟ ᱪᱮᱦᱨᱟ ᱥᱟᱦᱤᱜ ᱵᱟᱝ ᱦᱩᱭᱩᱜ ᱠᱟᱱᱟ ᱢᱮᱱᱠᱷᱟᱱ ᱯᱩᱱ ᱥᱤᱧ ᱯᱩᱱ ᱧᱤᱫᱟᱹ ᱫᱚ ᱚᱱᱟ ᱫᱚ ᱢᱟᱱᱮ ᱟᱹᱰᱤ ᱡᱟᱠ ᱡᱚᱢᱚᱠ ᱦᱩᱭᱩᱜ ᱠᱟᱱᱟ᱾
ᱦᱮᱸ ᱞᱟᱹᱭᱟᱠᱚ ᱵᱟᱝᱢᱟ ᱤᱭᱟᱹ ᱥᱚᱦᱨᱟᱭ ᱨᱮᱫᱚ ᱰᱟᱝᱨᱤ ᱠᱚᱦᱚᱸ ᱠᱚ ᱥᱟᱨᱦᱟᱣ ᱠᱚᱣᱟ ᱚᱱᱟ ᱥᱟᱶᱛᱮ ᱡᱟᱦᱟᱸᱭ ᱫᱟᱹᱭ, ᱛᱮᱧᱟᱝ ᱩᱱᱠᱩ ᱟᱵᱚᱨᱮᱱ ᱢᱟᱱᱮ ᱢᱤᱥᱨᱟ ᱠᱚ ᱚᱲᱟᱜ ᱨᱮᱱ ᱠᱚ ᱡᱟᱦᱟᱸᱭ ᱠᱚ ᱡᱟᱶᱟᱭ ᱟᱠᱟᱫ ᱠᱚᱣᱟ ᱩᱱᱠᱩ ᱠᱚ ᱱᱮᱶᱛᱟ ᱟᱜᱩ ᱠᱚᱣᱟ ᱩᱱᱠᱩ ᱠᱚᱦᱚᱸ ᱠᱚ ᱨᱟᱹᱥᱠᱟᱹ ᱦᱚᱪᱚ ᱠᱚᱣᱟ ᱚᱱᱟ ᱥᱚᱦᱚᱨᱟᱭ ᱨᱮᱜᱮ ᱟᱵᱚᱣᱟᱜ ᱫᱚ ᱡᱚᱛᱚ ᱠᱷᱚᱱᱟᱜ ᱢᱟᱨᱟᱝ ᱢᱟᱨᱟᱝ ᱯᱚᱨᱚᱵᱽ ᱠᱟᱱ ᱛᱟᱵᱚᱱᱟ ᱟᱨᱠᱤ
ᱦᱮᱸ ᱚᱱᱟ ᱠᱚᱫᱚ ᱡᱚᱛᱚ ᱜᱮ ᱦᱩᱭ ᱫᱚ ᱦᱩᱭᱩᱜᱼᱟ ᱟᱫᱚ ᱱᱮᱛᱟᱨ ᱢᱟ ᱟᱨ ᱧᱮᱞᱮᱫ ᱜᱮᱭᱟᱵᱤᱱ ᱢᱟᱱᱮ ᱯᱨᱟᱭ ᱜᱚᱴᱟ ᱜᱮ ᱢᱟᱱᱮ ᱢᱟᱱᱮ ᱜᱚ ᱢᱮᱱ ᱜᱚᱴᱟᱜᱮ ᱤᱭᱟᱹ ᱟᱹᱛᱩ ᱟᱹᱛᱩ ᱥᱮ ᱜᱚᱴᱟᱜᱮ ᱥᱚᱲᱚᱠ ᱯᱤᱪ ᱨᱳᱰ ᱥᱮ ᱰᱷᱟᱹᱞᱟᱹᱭ ᱨᱳᱰ ᱦᱩᱭᱩᱜ ᱠᱟᱱᱟ ᱢᱮᱱᱠᱷᱟᱱ ᱚᱱᱟ ᱠᱚᱦᱚᱸ ᱛᱚ ᱠᱩᱞᱤ ᱠᱚ ᱵᱟᱝ ᱦᱩᱭᱩᱜ ᱠᱟᱱᱟ ᱥᱮ ᱢᱮᱱᱠᱷᱟᱱ ᱚᱱᱠᱟ ᱪᱮᱦᱨᱟ ᱰᱟᱹᱟᱝᱨᱤ ᱠᱟᱰᱟ ᱦᱚᱸ ᱚᱱᱠᱟ ᱠᱚ ᱪᱟᱨᱟ ᱥᱮ ᱠᱷᱩᱱᱴᱟᱹᱣ ᱵᱟᱵᱚᱱ ᱫᱟᱲᱮᱭᱟ ᱠᱚ ᱠᱟᱱᱟ ᱢᱮᱱᱠᱷᱟᱱ ᱟᱞᱮ ᱫᱚ ᱚᱱᱟ ᱫᱚ ᱵᱟᱝ ᱦᱩᱭᱩᱜ ᱠᱟᱱᱟ ᱵᱟᱲᱜᱮ ᱡᱷᱟᱲᱜᱮ ᱠᱚᱨᱮ ᱜᱚᱴᱟ ᱢᱟᱱᱮ ᱠᱩᱨᱩᱢᱩᱴᱩ ᱨᱮᱜᱮ ᱢᱮᱱᱟᱜ ᱞᱮᱭᱟ
ᱦᱮᱸ ᱟᱫᱚ ᱟᱯᱮᱥᱮᱫ ᱫᱚ ᱥᱟᱠᱨᱟᱛ ᱨᱮᱫᱟ ᱜᱟᱲᱤ ᱟᱹᱥᱮᱱ ᱠᱚᱫᱚ ᱦᱩᱭ ᱵᱟᱲᱟᱜ ᱜᱮᱭᱟ ᱥᱮ ᱵᱟᱝ ᱟ
ᱦᱮᱸ ᱦᱩᱭᱩᱜᱼᱟ ᱦᱩᱭᱩᱜᱼᱟ ᱢᱮᱱᱠᱷᱟᱱ ᱯᱟᱹᱦᱤᱞ ᱡᱟᱦᱟᱸ ᱞᱮᱠᱟ ᱦᱩᱭᱩᱜ ᱛᱟᱦᱮᱱᱟ ᱟᱹᱞᱤᱧ ᱦᱚᱞᱤᱧ ᱪᱟᱞᱟᱜ ᱠᱟᱱ ᱛᱟᱦᱮᱱᱟ ᱦᱩᱰᱤᱧ ᱨᱮ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱱᱟ ᱢᱮᱱᱠᱷᱟᱱ ᱱᱮᱛᱟᱨ ᱫᱚ ᱢᱟᱱᱮ ᱥᱠᱩᱞ ᱠᱚ ᱠᱷᱟᱹᱛᱤᱨ ᱜᱮ ᱩᱱᱟ. ᱜ ᱠᱤᱪᱷᱩ ᱵᱟᱝ ᱦᱩᱭᱩᱜ ᱠᱟᱱᱟ ᱦᱩᱭᱩᱜ ᱠᱟᱱᱟ ᱡᱟᱦᱟᱸᱭ ᱟᱛᱳ ᱠᱚᱨᱮ ᱜᱤᱫᱽᱨᱟᱹ ᱠᱚ ᱢᱮᱱᱟᱜ ᱠᱚᱣᱟ ᱩᱱᱠᱩ ᱱᱮᱛᱟᱨ ᱪᱟᱞᱟᱜ ᱜᱮᱭᱟ ᱠᱚ
ᱢᱮᱱᱠᱷᱟᱱ ᱡᱟᱦᱟᱸ ᱤᱧ ᱯᱚᱛᱚᱵ ᱠᱚᱨᱮᱧ ᱯᱟᱲᱦᱟᱣ ᱧᱟᱢ ᱟᱠᱟᱫᱟ ᱡᱮ ᱥᱟᱠᱨᱟᱛ ᱯᱚᱨᱮ ᱠᱚᱨᱮ ᱫᱚ ᱚᱱᱮ ᱪᱮᱫ ᱠᱚ ᱞ ᱥᱤᱧ ᱥᱟᱠᱨᱟᱛ ᱮᱱ ᱦᱤᱞᱳᱜ ᱛᱟᱨᱟᱥᱤᱧ ᱵᱮᱲᱟ ᱟᱫᱚ ᱦᱟᱸᱜ ᱚᱱᱮ ᱟ ᱟᱹᱛᱩ ᱨᱮᱱᱟᱜ ᱠᱩᱞᱤ ᱢᱩᱪᱟᱹᱫ ᱨᱮ ᱡᱟᱦᱟᱸ ᱵᱷᱮᱡᱟ ᱩᱛᱩᱧ ᱠᱚ ᱦᱩᱭ ᱵᱟᱲᱟᱜ ᱜᱮᱭᱟ ᱟᱫᱚ ᱟᱯᱮ ᱥᱮᱫ ᱫᱚ ᱦᱩᱭᱩᱜ ᱜᱮᱭᱟ ᱥᱮ ᱵᱟᱝ
ᱦᱮᱸ ᱵᱷᱮᱡᱟ ᱛᱩᱧ ᱫᱚ ᱵᱟᱝ ᱦᱩᱭᱩᱜ ᱦᱞ ᱟᱞᱮ ᱟᱨᱳ ᱨᱮᱫᱚ ᱟᱞᱮ ᱟᱛᱳᱥᱩᱨ ᱨᱮᱜᱮ ᱦᱩᱭᱩᱜᱼᱟ ᱦᱳᱭ ᱫᱚ ᱦᱩ
ᱦᱮ ᱦᱮ ᱱᱟᱦᱟᱜ ᱚᱠᱛᱚ ᱚᱱᱟ ᱱᱤᱛᱚᱜ ᱩᱱᱟᱹᱜ ᱴᱟᱜ ᱵᱟᱝ ᱧᱮᱞᱚᱜ ᱠᱟᱱᱟ ᱵᱷᱮᱡᱟ ᱛᱩᱧ ᱠᱚᱨᱮᱱᱟᱜ ᱵᱟᱝᱠᱷᱟ ᱫᱚ ᱡᱚᱠᱷᱚᱱ ᱤᱧ ᱜᱤᱫᱽᱨᱟᱹ ᱵᱮᱲᱟᱟᱨᱤᱧ ᱛᱟᱦᱮᱸ ᱠᱟᱱᱟ ᱛᱚᱠᱷᱚᱱ ᱫᱚᱧ ᱧᱮᱞ ᱵᱟᱲᱟ ᱟᱠᱟᱫ ᱜᱮᱭᱟ ᱡᱮ ᱥᱟᱠᱨᱟᱛ ᱯᱚᱨᱮ ᱠᱷᱟᱡᱜ ᱢᱟᱱᱮ ᱚᱱᱟ ᱥᱤᱧ ᱥᱟᱠᱨᱟᱛ ᱦᱤᱞᱳᱜ ᱟᱭᱢᱟ ᱟᱛᱳ ᱠᱚᱨᱮᱜ ᱜᱮ ᱦᱩᱭ ᱵᱟᱲᱟᱜ ᱛᱟᱦᱮᱸ ᱵᱮᱡᱷᱟ ᱛᱚ ᱢᱮᱱᱠᱷᱟᱱ ᱱᱤᱛᱚᱜ ᱦᱟᱱᱟ ᱵᱟᱝ ᱧᱮᱞᱚᱜ ᱠᱟᱱᱟ
ᱦᱸ ᱦᱸ ᱚᱱᱟ ᱠᱚᱫᱚ ᱟᱹᱞᱤᱧ ᱦᱚᱞᱤᱧ ᱧᱮᱞ ᱵᱟᱲᱟ ᱟᱠᱟᱫᱟ ᱧᱮᱞ ᱫᱚ ᱚᱱᱟ ᱠᱚ ᱨᱟᱹᱥᱠᱟᱹ ᱵᱩᱡᱷᱟᱹᱜ ᱠᱟᱱ ᱛᱟᱦᱮᱱᱟ ᱢᱮᱱᱠᱷᱟᱱ ᱱᱤᱛᱚᱜ ᱚᱱᱟ ᱟᱫ ᱠᱟᱱᱟ ᱥᱮ ᱢᱮᱱᱠᱷᱟᱱ ᱚᱱᱟ ᱱᱤᱛᱚᱜ ᱨᱟᱹᱥᱠᱟᱹ ᱵᱚᱱ ᱢᱟᱱᱮ ᱱᱤᱛᱚᱜ ᱨᱟᱹᱥᱠᱟᱹ ᱟᱨᱚ ᱰᱷᱮᱨ ᱵᱩᱡᱩᱜ ᱠᱟᱱᱟ ᱡᱮ ᱚᱱᱟ ᱠᱚ ᱦᱩᱭ ᱞᱮᱱᱠᱷᱟᱱ ᱱᱤᱛᱚᱜ
ᱦᱮᱸ ᱟᱫᱚ ᱚᱱᱟ ᱫᱚ ᱟᱵᱚ ᱠᱚᱜᱮ ᱥᱮ ᱟᱯᱮ ᱠᱚᱜᱮ ᱯᱮ ᱫᱟᱲᱮᱭᱟᱜᱼᱟ ᱪᱮᱫᱟᱜ ᱥᱮ ᱜ ᱚᱱᱮ ᱟᱵᱚ ᱛᱚ ᱱᱤᱛᱚᱜ ᱚᱱᱟ ᱵᱮᱯᱟᱨ ᱛᱮᱵᱚᱱ ᱵᱟᱲᱟᱭᱟ ᱥᱮ ᱡᱮ ᱟᱵᱚᱣᱟᱜ ᱥᱟᱶᱛᱟ ᱨᱮ ᱪᱮᱫ ᱠᱚ ᱢᱮᱱᱟᱜᱼᱟ ᱪᱮᱫ ᱠᱚ ᱵᱟᱝᱟ ᱟᱫᱚ ᱟᱵᱚᱜᱮ ᱡᱩᱫᱤ ᱚᱱᱟ ᱠᱚᱵᱚᱱ ᱞᱟᱦᱟ ᱤᱫᱤᱭᱟ ᱟᱵᱚᱜᱮ ᱡᱩᱫᱤ ᱚᱱᱟ ᱵᱷᱮᱡᱟ ᱛᱩᱧ ᱦᱮᱯᱨᱟᱣ ᱠᱚᱵᱚᱱ ᱫᱚᱦᱚᱭᱟ ᱛᱚ ᱱᱟᱯᱟᱭᱚᱜᱼᱟ ᱚᱱᱟᱜᱮ ᱡᱟᱛᱮ ᱠᱩᱨᱩᱢᱩᱴᱩ ᱨᱮ ᱛᱟᱦᱮᱱ ᱢᱟᱵᱚᱱ ᱡᱮ ᱱᱚᱣᱟ ᱦᱚᱸ ᱟᱵᱚᱣᱟᱜ ᱥᱟᱶᱛᱟ ᱨᱮ ᱛᱟᱦᱮᱸ ᱠᱟᱱᱟ ᱢᱮᱱᱛᱮ ᱵᱟᱝᱠᱷᱟᱱ ᱫᱚ ᱟᱫ ᱤᱫᱤᱜᱼᱟ ᱥᱮ
ᱦᱩᱸ ᱦᱩᱸ ᱦᱩᱸ ᱞᱟᱹᱠᱛᱤᱜ ᱠᱟᱱᱟ ᱚᱵᱚᱥᱥᱳᱭ ᱚᱱᱟ ᱠᱚᱫᱚ ᱡᱚᱛᱚ ᱜᱮ ᱡᱚᱛᱚ ᱡᱩᱚᱫᱤ ᱟᱵᱚ ᱱᱚᱝᱠᱟ ᱡᱚᱛᱚ ᱢᱤᱫ ᱵᱚᱱ ᱠᱟᱹᱢᱤ ᱤᱫᱤᱭᱟ ᱥᱮ ᱢᱤᱫ ᱵᱚᱱ ᱛᱟᱦᱮᱱᱟ ᱡᱚᱛᱚ ᱛᱟᱦᱞᱮ ᱟᱵᱚᱣᱟᱜ ᱢᱟᱱ ᱞᱟᱦᱟ ᱥᱮᱫ ᱥᱮ ᱞᱟᱯᱷᱟᱝ ᱥᱮᱫ ᱵᱚᱱ ᱥᱮᱱ ᱫᱟᱲᱮᱭᱟᱜᱼᱟ ᱟᱵᱩᱜ ᱜᱮ
ᱦᱮᱸ ᱟᱹᱰᱤ ᱡᱚᱛᱷᱟᱛ ᱠᱟᱛᱷᱟ ᱜᱮ ᱱᱚᱣᱟ ᱫᱚ ᱟᱵᱚ ᱜᱮᱵᱚᱱ ᱫᱟᱲᱮᱭᱟᱜᱼᱟ ᱟᱵᱚᱣᱟᱜ ᱥᱟᱶᱛᱟ ᱠᱚᱫᱚ ᱞᱟᱦᱟ ᱥᱮᱫ ᱤᱫᱤ ᱞᱟᱹᱜᱤᱫ
ᱦᱮᱸ
ᱟᱫᱚ ᱛᱟᱦᱚᱞᱮ ᱚᱱᱠᱟ ᱵᱷᱮᱡᱟ ᱛᱤᱧ ᱠᱚᱫᱚ ᱦᱩᱭ ᱵᱟᱲᱟᱜ ᱜᱮᱭᱟ ᱢᱮᱱᱠᱷᱟᱱ ᱤᱱᱟᱹᱜᱴᱟᱜ ᱫᱚ ᱵᱟᱝ ᱦᱩᱭᱩᱜᱼᱟ
ᱦ ᱩᱱᱟᱹᱜ ᱴᱴᱟ ᱫᱚ ᱦᱟᱜ ᱱᱚᱛᱮ ᱫᱚ ᱦᱜ ᱵᱟᱝ ᱦᱩᱭᱩᱜ ᱠᱟᱱᱟ ᱢᱟᱱᱮ ᱡᱚᱛᱚ ᱜᱮ ᱦᱜ ᱱᱮᱛᱟᱨ ᱯᱚᱨᱚᱵᱽ ᱠᱚᱫᱚ ᱡᱚᱛᱚ ᱜᱮ ᱢᱟᱱᱟᱣ ᱦᱩᱭᱩᱜᱼᱟ ᱵᱮᱥ
ᱢᱮᱱᱠᱷᱟᱱ ᱡᱟᱦᱟᱸᱛᱮ ᱦᱟᱯᱲᱟᱢ ᱠᱚ ᱞᱟᱦᱟᱛᱮ ᱚᱠᱟ ᱞᱮᱠᱟ ᱠᱚ ᱢᱟᱱᱟᱣ ᱠᱮᱫᱟ ᱢᱮᱱᱠᱷᱟᱱ ᱱᱤᱛᱚᱜ ᱫᱚ ᱚᱱᱠᱟ ᱵᱟᱝ ᱧᱮᱞᱚᱜ ᱠᱟᱱᱟ ᱛᱚ
ᱦᱮᱸ ᱠᱤᱪᱷᱩ ᱢᱟᱱᱮ ᱠᱤᱪᱷᱩ ᱠᱚᱢ ᱧᱮᱞᱚᱜ ᱠᱟᱱᱟ ᱦᱮᱸ
ᱟᱫᱚ ᱛᱟᱦᱚᱞᱮ ᱚᱱᱛᱮ ᱫᱚ ᱚᱱᱟ ᱫᱟᱸᱥᱟᱭ ᱫᱟᱸᱥᱟᱭ ᱯᱚᱨᱚᱵᱽ ᱠᱚ ᱦᱩᱭ ᱵᱟᱲᱟᱜ ᱜᱮᱭᱟ ᱥᱮ ᱵᱟᱝ ᱡᱟᱦᱟᱸ ᱫᱟᱸᱥᱟᱭ ᱫᱟᱬᱟᱱ ᱠᱚ ᱪᱟᱞᱟᱜᱼᱟ ᱟᱹᱛᱩ ᱟ ᱟᱹᱛᱩᱳ
ᱦᱮᱸ ᱚᱱᱟ ᱠᱚᱦᱚᱸ ᱦᱩᱭᱩᱜ ᱜᱮᱭᱟ ᱪᱟᱞᱟᱜ ᱜᱮᱭᱟᱞᱮ ᱟᱞᱮ ᱦᱚᱸ ᱥᱮᱱ ᱵᱟᱲᱟ ᱟᱠᱟᱱ ᱜᱤᱭᱟᱹᱧ ᱥᱮᱱ ᱫᱚ ᱮᱠᱷᱟᱱ ᱠᱤᱪᱷᱩ ᱢᱟᱱᱮ ᱯᱟᱹᱦᱤᱞ ᱠᱷᱚᱱᱚ ᱢᱟᱱᱮ ᱠᱤᱪᱷᱩ ᱱᱮᱛᱟᱨ ᱠᱚᱢ ᱦᱩᱭᱩᱜ ᱠᱟᱱᱟ
ᱦᱮᱸ
ᱦᱩᱸ ᱟᱯᱮ ᱥᱮᱫ ᱫᱚ ᱪᱮᱫ ᱞᱮᱠᱟ ᱦᱩᱭᱩᱜ ᱠᱟᱱᱟ ᱵᱟᱰᱟᱭ ᱵᱟᱹᱱᱩᱜᱼᱟ ᱢᱮᱱᱠᱷᱟᱱ ᱟᱞᱮ ᱥᱮᱱᱟᱜ ᱡᱟᱦᱟᱸ ᱟᱯᱰᱮᱴ ᱛᱳ ᱢᱟᱱᱮ ᱚᱱᱠᱟ ᱠᱤᱪᱷᱩ ᱯᱟᱹᱦᱤᱞ ᱠᱷᱚᱡ ᱠᱚᱢ ᱦᱩᱭᱩᱜ ᱠᱟᱱᱟ ᱦᱩᱭ ᱫᱚ ᱦᱩᱭᱩᱜ ᱠᱟᱱᱟ ᱡᱚᱛᱚ ᱡᱚᱛᱚ ᱯᱚᱨᱚᱵ ᱜᱮ ᱡᱚᱛᱚ ᱜᱮ ᱚᱱᱠᱟ ᱦᱩᱭᱩᱜᱼᱟ ᱢᱮᱱᱠᱷᱟᱱ ᱯᱟᱹᱦᱤᱞ ᱞᱮᱠᱟ ᱫᱚ ᱵᱟᱝ ᱦᱩᱭᱩᱜ ᱠᱟᱱᱟ
ᱦᱮᱸ ᱚᱱᱟ ᱫᱚ ᱜᱚᱴᱟ ᱥᱮᱫ ᱜᱮ ᱧᱮᱞᱚᱜ ᱠᱟᱱᱟ ᱟᱫᱚ ᱱᱚᱣᱟ ᱠᱚᱫᱚ ᱟᱵᱚ ᱜᱮᱵᱚᱱ ᱞᱟᱦᱟ ᱤᱫᱤ ᱫᱟᱲᱮᱭᱟᱜᱼᱟ
ᱱᱮᱛᱟᱨ ᱫᱚ ᱵᱮᱥᱤ ᱫᱚ ᱚᱱᱟ ᱯᱨᱳᱜᱨᱟᱢ ᱡᱟᱦᱟᱸ ᱠᱚᱨᱮ ᱚᱨᱠᱮᱥᱴᱨᱟ ᱯᱷᱮᱥᱴ ᱚᱱᱟ ᱵᱮᱥᱤ ᱦᱩᱭᱩᱜ ᱠᱟᱱᱟ ᱜᱮᱭᱟ
ᱟᱫᱚ ᱚᱱᱟ ᱫᱚ ᱟᱵᱚ ᱜᱮᱵᱚᱱ ᱵᱚᱱᱫᱚ ᱫᱟᱲᱮᱭᱟᱜᱼᱟ ᱟᱵᱚ ᱡᱩᱫᱤ ᱵᱟᱝᱵᱚᱱ ᱠᱚᱨᱟᱭᱟ ᱛᱚ ᱪᱤᱠᱟᱹᱛᱮ ᱦᱩᱭᱩᱜᱼᱟ ᱚᱱᱟ ᱵᱚᱫᱚᱞ ᱛᱮ ᱟᱵᱚ ᱡᱟᱦᱟᱸᱱᱟᱜ
ᱵᱟᱝ ᱟᱞᱮᱮᱥᱮᱫ ᱫᱚ ᱚᱱᱟ ᱠᱚᱫᱚ ᱵᱟᱝ ᱦᱩᱭᱩᱜ ᱠᱟᱱᱟ ᱢᱮᱱᱠᱷᱟᱱ ᱚᱱᱟ ᱮᱴᱟᱜ ᱡᱟᱭᱜᱟ ᱠᱚᱨᱮ ᱵᱮᱥᱤ ᱦᱩᱭᱩᱜ ᱠᱟᱱᱟ ᱥᱮ ᱚᱱᱟ ᱦᱩᱸ
ᱟᱫᱚ ᱩᱱᱤ ᱩᱱᱠᱩ ᱠᱚᱦᱚᱸ ᱞᱟᱹᱭ ᱞᱟᱹᱠᱛᱤ ᱡᱮ ᱟᱵᱚ ᱡᱟᱦᱟᱱᱟ ᱱᱚᱣᱟ ᱯᱨᱳᱜᱨᱟᱢ ᱠᱚ ᱵᱟᱫ ᱠᱟᱛᱮ ᱡᱟᱦᱟᱱᱟᱜ ᱠᱷᱮᱞᱳᱰ ᱰᱷᱮᱯ ᱦᱮᱯᱨᱟᱣ ᱵᱚᱱ ᱫᱚᱦᱚᱭᱟ ᱵᱷᱮᱡᱟ ᱛᱩᱧ ᱟᱨᱚ ᱮᱢᱟᱱ ᱮᱢᱟᱱ ᱟᱭ ᱟᱭᱢᱟ ᱠᱷᱮᱞᱳᱰ ᱠᱚ ᱢᱮᱱᱟᱜᱼᱟ